ᱜᱚᱢᱠᱮ ᱡᱚᱦᱟᱨ ᱜᱮ
ᱚ ᱟᱪᱪᱷᱟ ᱟᱪᱪᱷᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱟᱞᱮ ᱱᱤᱭᱟᱹ ᱜᱷᱟᱹᱲᱤ ᱫᱚ?
ᱱᱚᱜᱼᱚᱭ ᱱᱤᱛᱚᱜ ᱜᱮ ᱦᱟᱹᱜ ᱵᱮᱨᱮᱫ ᱦᱩᱭ ᱟᱠᱟᱱᱟ ᱟᱫᱚ ᱫᱟᱛᱟᱱᱤ ᱵᱟᱲᱟ ᱦᱩᱭᱩᱜ ᱠᱟᱱᱟ
ᱟᱪᱪᱷᱟ ᱟᱪᱪᱷᱟ ᱦᱳᱭ ᱟᱫᱚ ᱡᱟᱦᱟᱱᱟᱜ ᱨᱚᱲ ᱠᱚᱫᱚ ᱟᱞᱚᱵᱤᱱ ᱥᱟᱰᱮ ᱦᱚᱪᱚᱭᱟ ᱦᱮᱸ ᱥᱮ ᱢᱟᱱᱮ ᱦᱟᱨᱯᱷᱟᱨ ᱥᱮᱱᱟᱜ ᱡᱮᱢᱚᱱ ᱨᱚᱲ ᱵᱟᱝ ᱟᱸᱡᱚᱢᱚᱜᱼᱟ ᱦᱮᱸ ᱥᱮ ᱚᱱᱠᱟᱱᱟᱜ ᱡᱟᱭᱜᱟ ᱠᱚᱨᱮ ᱥᱮᱴᱮᱨᱚᱜ ᱵᱮᱱ
ᱦᱳᱭ ᱦᱳᱭ
ᱟᱨᱠᱷᱟᱱ ᱦᱟᱹᱜ ᱱᱚᱜᱼᱚᱭ ᱡᱮ ᱱᱩᱱᱟᱹᱜ ᱤᱭᱟᱹ ᱠᱟᱛᱮᱜ ᱞᱟᱝ ᱚᱠᱛᱚ ᱮᱢ ᱠᱟᱛᱮ ᱱᱚᱰᱮ ᱞᱟᱝ ᱨᱚᱯᱚᱲ ᱠᱟᱱᱟ ᱥᱮ ᱱᱚᱣᱟ ᱠᱚ ᱦᱟᱸᱜ ᱵᱟᱹᱲᱤᱡᱚᱜ ᱛᱟᱞᱟᱝᱟ ᱥᱮ ᱟᱞᱟᱝᱟ ᱵᱩᱡᱷᱟᱹᱣ ᱫᱟᱵᱤᱱ᱾ᱟᱪᱪᱷᱟ ᱦᱳᱭ, ᱱᱚᱣᱟ ᱟᱹᱱ ᱟᱹᱨᱤ ᱠᱚᱫᱚ ᱡᱟᱹᱱᱤᱡ ᱪᱚ ᱵᱷᱟᱹᱜᱤ ᱡᱩᱫ ᱵᱤᱱ ᱵᱟᱲᱟᱭᱟ ᱦᱮᱸ ᱥᱮ ᱵᱟᱝ
ᱪᱮᱫ ᱵᱤᱱ ᱞᱟᱹᱭᱼᱮᱟ
ᱱᱚᱣᱟ ᱨᱮᱱᱟᱜ ᱟᱹᱱ ᱟᱹᱨᱤ ᱫᱚ ᱡᱟᱹᱱᱤᱡ ᱪᱚ ᱵᱷᱟᱜᱹᱤ ᱡᱩᱛ ᱜᱮᱵᱤᱱ ᱵᱟᱲᱟᱭᱟ ᱦᱮᱸ ᱥᱮ ᱵᱟᱝ ᱜᱚᱝᱠᱮ?
ᱢᱟᱱᱮ ᱵᱷᱟᱹᱜᱤ ᱵᱚᱞᱛᱮ ᱱᱚᱜᱼᱚᱭ ᱱᱤᱛᱚᱜ ᱢᱤᱫ ᱰᱚᱸᱰᱮᱠ ᱞᱟᱦᱟᱨᱮ ᱦᱟᱸᱜ
ᱟᱪᱪᱷᱟ ᱟᱪᱪᱷᱟ ᱟᱪᱪᱷᱟ ᱛᱟᱦᱚᱞᱮ ᱚᱱᱛᱮ ᱠᱤ ᱚᱲᱟᱜ ᱨᱮᱜᱮ ᱢᱮᱱᱟᱜ ᱵᱮᱱᱟ ᱥᱮ ᱚᱠᱟᱨᱮ
ᱱᱚᱜᱼᱚᱭ ᱚᱲᱟᱜ ᱥᱮᱫ ᱨᱮᱜᱮ ᱛᱟᱦᱮᱸ ᱠᱟᱱᱟᱞᱤᱧ ᱟᱫᱚ ᱱᱚᱜᱼᱚᱭ ᱱᱚᱛᱮ ᱵᱟᱠᱷᱟᱱ ᱚᱱᱟ ᱤᱭᱟᱹ ᱥᱮᱫ ᱞᱤᱧ ᱦᱤᱡᱩᱜ
ᱟᱫᱚ ᱪᱮᱫ ᱵᱮᱯᱟᱨ ᱩᱱᱟᱹᱜ ᱞᱮᱴ ᱠᱟᱛᱮᱱ ᱠᱤᱱ ᱵᱤᱨᱤᱫ ᱠᱟᱱᱟ ᱥᱮᱛᱟᱜ ᱢᱟ ᱟᱹᱰᱤ ᱨᱮ ᱥᱮᱛᱟᱜ ᱮᱱ ᱫᱚ
ᱟᱫᱚ ᱱᱮᱛᱟᱨ ᱢᱟ ᱠᱟᱢᱤ ᱥᱤᱡᱤᱱ ᱥᱮ ᱟ ᱠᱟᱹᱢᱤ ᱵᱟᱲᱟ ᱦᱩᱭᱩᱜ ᱠᱟᱱᱟ ᱛᱚ ᱟᱫᱚᱼᱼ ᱦᱚᱸ
ᱟᱪᱪᱷᱟ ᱟᱪᱪᱷᱟ ᱟᱪᱪᱷᱟ
ᱛᱟᱦᱚᱞᱮ ᱜᱚᱝᱠᱮ ᱟᱯᱮ ᱥᱮᱱ ᱫᱚ ᱠᱟᱹᱢᱤ ᱠᱚ ᱦᱩᱭᱜᱮ ᱵᱟᱲᱟᱜ ᱠᱟᱱ ᱜᱮᱭᱟ ᱥᱮ ᱵᱟᱝ
ᱵᱟᱝ ᱜᱚᱝᱠᱮ ᱱᱚᱜᱼᱚᱭ ᱫᱟᱜ ᱜᱮ ᱵᱟᱹᱱᱩᱜ ᱫᱚ ᱜᱚᱝᱠᱮ, ᱚᱱᱟ ᱜᱮᱛᱚᱼᱼ ᱪᱤᱱᱛᱟᱹᱜ ᱠᱟᱱᱟᱞᱮ ᱡᱮ ᱱᱤᱭᱟᱹᱪᱷᱚᱴ ᱫᱚ ᱥᱟᱹᱨᱤᱜᱮ ᱟᱠᱟᱞᱟᱭ ᱥᱮ ᱪᱮᱫ ᱾ ᱟ ᱡᱩᱫᱤ ᱟᱠᱟᱞᱟᱭ ᱛᱟᱦᱚᱞᱮ ᱪᱮᱫ ᱟᱞᱮ ᱥᱮᱫ ᱫᱚ ᱦᱩᱭᱩᱜᱼᱟ ᱾ ᱟᱯᱱᱟᱨ ᱠᱚᱣᱟᱜ ᱫᱚ ᱵᱟᱹᱫᱽ ᱦᱩᱲᱩ ᱪᱟᱣᱞᱮ ᱠᱚ ᱢᱮᱱᱟᱜ ᱟᱠᱟᱫ ᱛᱮ ᱴᱷᱤᱜ ᱜᱤᱭᱟᱹ ᱾ ᱫᱚ ᱡᱟᱦᱟᱸᱭ ᱠᱚᱣᱟᱜ ᱚᱝᱠᱟ ᱦᱩᱲᱩ ᱪᱟᱣᱞᱮ ᱥᱮ ᱵᱟᱹᱫᱽ ᱠᱚᱦᱚᱸ ᱠᱚᱢ ᱜᱮ ᱛᱟᱠᱚᱣᱟ ᱾ ᱛᱚ ᱩᱱᱠᱩ ᱞᱟᱹᱜᱤᱫ ᱫᱚ ᱟᱹᱰᱤ ᱫᱩᱠᱷ ᱨᱮᱱᱟᱜ ᱠᱟᱛᱷᱟ ᱠᱟᱱᱟ᱾ ᱟ ᱧᱮᱞᱚᱜ ᱠᱟᱱᱟ ᱟᱨᱼᱼ ᱩᱝᱠᱩ ᱨᱮᱱ ᱠᱚᱫᱚ ᱟᱱᱟ ᱜᱚᱜᱚ ᱦᱚᱲᱜᱮ, ᱤᱭᱟᱹ ᱵᱟᱵᱟ ᱦᱚᱲ ᱠᱚ ᱥᱮ ᱠᱚᱲᱟ ᱜᱤᱫᱽᱨᱟᱹ ᱠᱚ ᱠᱤᱱᱛᱩᱼᱼ ᱵᱟᱦᱨᱮ ᱫᱤᱥᱚᱢ ᱠᱟᱹᱢᱤ ᱠᱚᱠᱚ ᱠᱩᱞ ᱠᱟᱜ ᱠᱚᱛᱟ ᱠᱚᱣᱟ ᱦᱚᱭ, ᱟᱯᱮ ᱟᱯᱮ ᱚᱱᱛᱮ ᱫᱚ?
ᱟᱫᱚ ᱦᱟᱸᱜ ᱟᱹᱣᱨᱤ ᱜᱮ ᱦᱟᱸᱜ ᱫᱟᱜ ᱡᱟᱹᱲᱤᱭᱟ
ᱦᱚᱭ ᱟᱯᱮ ᱚᱱᱛᱮ ᱫᱚ ᱜᱚᱝᱠᱮ ᱮᱠᱷᱚᱱ ᱛᱟᱦᱚᱞᱮᱼᱼ
ᱟᱞᱮ ᱱᱚᱛᱮ ᱫᱚ ᱱᱚᱜᱼᱚᱭ ᱦᱟᱯᱮᱼᱼ ᱯᱩᱱ ᱫᱤᱱ ᱦᱩᱭ ᱮᱱᱟ ᱢᱚᱴᱟᱢᱚᱴᱤ ᱫᱟᱜ ᱠᱮᱫᱟᱭ ᱦᱚᱞᱟ ᱢᱟᱦᱫᱷᱮᱨ ᱦᱟᱸᱜᱼᱼ
ᱟᱨ ᱦᱚᱞᱟ ᱫᱚ ᱦᱟᱸᱜ ᱮ ᱥᱤᱛᱩᱝ ᱠᱟᱜᱼᱟ। ᱢᱟᱱᱮ ᱦᱚᱞᱟ ᱞᱟᱦᱟ ᱯᱮ ᱯᱩᱱ ᱫᱤᱱ ᱫᱚ ᱦᱟᱸᱜ ᱫᱚᱢᱮ ᱜᱮ ᱫᱟᱜ ᱠᱟᱜ ᱞᱮᱭᱟ। ᱟᱫᱚ ᱵᱟᱹᱫᱽ ᱠᱚᱫᱚ ᱡᱷᱚᱛᱚ ᱜᱮ ᱞᱚᱥᱚᱫ ᱪᱟᱵᱟ ᱠᱟᱱᱟ ᱦᱟᱸᱜ।
ᱚ ᱟᱪᱪᱷᱟ ᱞᱚᱥᱚᱥᱚᱫ ᱯᱮ ᱟᱨᱚᱢᱵᱷᱚ ᱠᱟᱜᱼᱟ?
ᱦᱚᱸ ᱞᱚᱥᱚᱫ ᱞᱮ ᱟᱨᱟᱢᱵᱷᱚ ᱠᱟᱜᱼᱟ᱾ ᱱᱚᱜ ᱚᱭ ᱨᱚᱦᱚᱭ ᱦᱚᱸ ᱪᱟᱹᱞᱩ ᱟᱠᱟᱱᱟ ᱥᱟᱛ ᱫᱤᱱ ᱜᱟᱱ
ᱚ, ᱟᱯᱮ ᱚᱱᱛᱮ ᱜᱚᱢᱠᱮ ᱵᱷᱟᱜᱮ ᱠᱟᱱᱟ। ᱟᱞᱮ ᱱᱚᱛᱮ ᱢᱟ ᱱᱚᱜᱼᱚᱭ ᱫᱟᱜ ᱨᱮᱱᱟᱜ ᱟᱱᱟᱴ। ᱟᱨ ᱱᱚᱛᱮ ᱫᱚ ᱢᱤᱱᱤᱥᱤᱞᱳ ᱠᱚᱦᱚᱸ ᱵᱟᱹᱱᱩᱜᱼᱟ ᱦᱮᱸᱥᱮ ᱟᱰᱤ ᱜᱮ ᱡᱟᱢᱮᱞᱟ ᱜᱮᱭᱟ ᱱᱚᱛᱮ ᱫᱚ ᱾ ᱢᱟᱱᱮ ᱟᱞᱮ ᱫᱚ ᱱᱚᱜ-ᱚᱭ ᱫᱟᱜ ᱵᱷᱚᱨᱥᱟ ᱦᱩᱲᱩ ᱠᱚᱞᱮ ᱨᱚᱦᱚᱭ ᱦᱳᱭᱟ-ᱚᱭ ᱵᱚᱨᱥᱟ ᱨᱮᱜᱮ᱾ ᱟᱨᱦᱚᱸ, ᱚᱱᱟ ᱨᱮᱦᱚᱸ, ᱡᱩᱫᱤ ᱵᱟᱭ ᱫᱟᱜᱟ, ᱛᱚ ᱪᱮᱫ? ᱠᱚ ᱛᱮᱫ ᱠᱚ ᱪᱤᱠᱟᱭᱟ, ᱚᱱᱟᱜᱮ ᱵᱟᱝ ᱪᱤᱠᱟᱹ ᱫᱟᱲᱮᱭᱟᱜ ᱠᱟᱱᱟ ᱱᱤᱡᱮᱨᱮ ᱰᱤᱚᱢ᱾
ᱟᱪᱪᱷᱟ᱾
ᱛᱟᱦᱚᱞᱮ ᱟᱯᱮ ᱚᱱᱛᱮᱜᱤ ᱢᱟᱱᱮ ᱵᱚᱪᱷᱨᱮ ᱪᱮᱠᱟ ᱢᱤᱫ ᱫᱷᱟᱣ ᱯᱮ ᱨᱚᱦᱚᱭ ᱥᱮ ᱵᱟᱫᱷᱟᱣ?
ᱟᱞᱮ ᱱᱚᱱᱛᱮ ᱫᱚ ᱢᱤᱫ ᱫᱷᱟᱣ ᱜᱮᱞᱮ ᱨᱚᱦᱚᱞᱮ᱾
ᱚ ᱵᱚᱨᱥᱟ ᱨᱮ ᱜᱮ ᱵᱟᱝ
ᱦᱩᱸᱻ ᱵᱤᱨ ᱫᱤᱥᱚᱢ ᱠᱟᱱᱟ ᱟᱞᱮ ᱱᱚᱛᱮ ᱫᱚ। ᱟᱫᱚ ᱟᱯᱮᱫᱚ ᱵᱤᱨ ᱫᱤᱥᱚᱢ ᱥᱮ ᱵᱤᱞᱟᱹᱛ ᱫᱤᱥᱚᱢ?
ᱟᱞᱮ ᱛᱚ ᱚᱱᱛᱮ ᱵᱤᱨ ᱫᱤᱥᱚᱢᱜ ᱜᱮ। ᱟᱫᱚ ᱮᱱᱛᱮ ᱦᱚᱸ ᱱᱚᱝᱠᱟ ᱫᱟᱜ ᱨᱮᱱᱟᱜ ᱚᱵᱚᱥᱛᱷᱟ ᱜᱮ ᱱᱚᱛᱮ ᱫᱚ ᱵᱟᱹᱱᱩᱜᱼᱟ। ᱚᱱᱟ ᱢᱟ, ᱠᱟᱛᱷᱟ ᱠᱟᱱ ᱜᱮ, ᱚᱱᱟ ᱥᱟᱣᱛᱮ ᱟᱨᱚ, ᱢᱟᱱᱮ ᱟᱹᱛᱩ ᱨᱮᱱᱟᱜ, ᱟᱹᱛᱩ ᱨᱮᱱᱟᱜ ᱡᱩᱫᱤ, ᱥᱚᱢᱚᱥᱟ ᱵᱮᱱ ᱧᱮᱞᱟ, ᱚᱸᱰᱮ ᱦᱚᱸ, ᱢᱟᱱᱮ, ᱟᱞᱮ ᱛᱩᱯᱩᱱᱟᱞᱮ ᱪᱮᱫ ᱫᱟᱜ ᱛᱮ, ᱚᱱᱠᱟᱱᱟᱜ ᱟᱯᱟᱼᱚ ᱵᱟᱱᱩᱜ ᱴᱮᱯ ᱠᱚᱦᱚᱸ ᱵᱟᱹᱱᱩᱜ-ᱟ ᱦᱮᱸᱥᱮ, ᱰᱷᱮᱠᱚᱡ ᱠᱚᱞ ᱢᱮᱱᱟᱜ ᱨᱮᱦᱚᱸ ᱚᱱᱟ ᱢᱟᱱᱮ ᱯᱚᱧᱪᱟᱥ ᱵᱷᱟᱯᱮᱧ ᱴᱷᱮᱠᱚᱡᱭᱟ ᱛᱚᱵᱮᱱᱟᱜ ᱫᱟᱜ ᱩᱰᱩᱠᱚᱜ-ᱟ ᱥᱮ ᱚᱱᱠᱟ ᱵᱮᱯᱟᱨ
ᱟᱪᱪᱷᱟ ᱟᱫᱚ ᱢᱟᱱᱮᱼᱼ ᱟᱛᱩ ᱠᱚᱨᱮ ᱡᱟᱦᱟᱸ ᱜᱟᱹᱰᱭᱟᱹ ᱠᱚ ᱯᱩᱠᱷᱨᱤ ᱠᱚ ᱚᱱᱠᱟᱱ ᱵᱮᱵᱚᱥᱛᱷᱟ ᱫᱚ ᱵᱟᱹᱱᱩᱜᱠᱟ᱾
ᱢᱮᱱᱟᱜ ᱨᱮᱦᱚᱸ ᱚᱱᱠᱟ ᱫᱚ ᱦᱟᱹᱠᱩ ᱠᱚ ᱟᱲᱟᱜ ᱠᱟᱜ ᱠᱚᱣᱟ ᱟᱫᱚ ᱵᱟᱝ ᱠᱚ ᱵᱮᱵᱚᱦᱟᱨ ᱦᱚᱪᱚᱣᱟᱜᱼᱟ ᱚᱱᱟ ᱠᱚᱫᱚ ᱟᱸ ᱯᱟᱨᱥᱚᱱᱟᱞ ᱡᱤᱱᱤᱥ ᱠᱟᱱ ᱛᱟᱠᱚᱣᱟ ᱛᱚ᱾ ᱟᱫᱚ ᱚᱱᱟ ᱠᱷᱟᱹᱛᱤᱨ ᱵᱟᱝᱠᱚ ᱵᱮᱵᱚᱦᱟᱨ ᱡᱚᱣᱟᱜ ᱜᱮᱭᱟ ᱟᱹᱰᱤ ᱜᱮ ᱥᱚᱢᱚᱥᱥᱟ ᱟᱞᱮ ᱱᱚᱛᱮ ᱫᱚ ᱢᱟᱱᱮ ᱛᱩᱯᱩ ᱡᱚᱝ ᱥᱟᱦᱟᱸ ᱛᱮ ᱢᱟᱱᱟ ᱡᱟᱦᱟᱸᱱᱟᱜ ᱜᱮᱵᱤᱱ ᱪᱤᱠᱟᱹᱭᱟ ᱟᱵᱚ ᱵᱚᱱ ᱵᱟᱲᱟᱭᱟ ᱡᱟᱦᱟᱸᱱᱟᱜ ᱦᱩ ᱫᱚᱵᱮᱱ ᱠᱚᱨᱟᱣᱟ ᱚᱱᱟ ᱫᱚ ᱫᱟᱜ ᱨᱮ ᱞᱟᱜᱟᱜᱼᱟ ᱦᱮᱸ ᱥᱮ ᱵᱟᱝ ᱫᱟᱜ ᱜᱮ ᱡᱩᱫᱤ ᱵᱟᱭ ᱛᱟᱦᱮᱱᱟ ᱟᱫᱚ ᱪᱮᱫ ᱦᱚᱸ ᱵᱟᱵᱤᱱ ᱪᱤᱠᱟᱹ ᱫᱟᱲᱮᱭᱟᱜᱼᱟ ᱦᱮᱸ ᱥᱮ ᱵᱟᱝ ᱜᱚᱝᱠᱮ
ᱚ ᱛᱟᱦᱚᱞᱮ ᱦᱟᱸᱜ ᱟᱫᱚᱼᱼ ᱤᱭᱟᱹ ᱠᱚᱫᱚ ᱢᱟᱱᱮ ᱠᱚᱞ ᱠᱚᱫᱚ ᱛᱤᱱᱟᱹᱜ ᱮᱸ
ᱠᱚᱞ ᱠᱚᱫᱚ ᱜᱚᱢᱠᱮ ᱦᱮᱸ ᱰᱷᱮᱠᱚᱡ ᱠᱚᱞ ᱢᱮᱱᱟᱜᱼᱟ ᱟᱞᱮ ᱢᱟ ᱨᱟᱹᱥᱤ ᱟᱹᱛᱩ ᱠᱟᱱᱟ ᱠᱚᱞ ᱯᱤᱭᱹ ᱢᱮᱱᱟᱜ ᱟᱠᱟᱫᱟ᱾ ᱮᱱᱛᱮ ᱡᱚᱛᱚ ᱠᱚᱨᱮ ᱜᱮ ᱚᱱᱠᱟ ᱡᱚᱠᱷᱚᱱ ᱛᱚᱠᱷᱚᱱ ᱫᱟᱜ ᱦᱚᱸ ᱟᱹᱰᱤ ᱡᱚᱨ ᱥᱚ ᱜᱚᱫᱚᱜᱼᱟ᱾ ᱟᱨ ᱫᱟᱜ ᱠᱚᱦᱚᱸ ᱚᱠᱟ ᱞᱮᱠᱟ ᱪᱚ ᱵᱩᱡᱷᱟᱹᱣ ᱜᱚᱫᱚᱜᱼᱟ ᱢᱮᱲᱦᱮᱫ ᱢᱮᱲᱦᱮᱫ ᱟᱨ ᱚᱱᱟ ᱠᱚ ᱧᱩ ᱠᱟᱛᱮᱫ ᱜᱮ ᱱᱤᱛᱚᱜ ᱱᱤᱭᱟᱹ ᱜᱷᱟᱹᱲᱤ ᱫᱚ ᱵᱟᱧᱪᱟᱣ ᱢᱮᱱᱟᱜ ᱞᱮᱭᱟ ᱦᱮᱸᱥᱮ ᱟᱨ ᱚᱱᱟ ᱫᱟᱜ ᱚᱱᱟ ᱡᱚᱠᱷᱚᱱ ᱵᱟᱹᱲᱤᱡᱚᱜᱼᱟ ᱟᱫᱚ ᱦᱟᱱᱮ ᱤᱭᱟᱹᱼᱼ ᱤᱭᱟᱹ ᱞᱮ ᱪᱟᱞᱟᱜᱼᱟ ᱪᱮᱫ ᱫᱟᱜ ᱡᱷᱟᱨᱱᱟ ᱫᱟᱜ ᱟᱹᱜᱩᱞᱮ ᱪᱟᱞᱟᱜᱼᱟ ᱦᱳᱭ
ᱛᱟᱦᱚᱞᱮ ᱦᱟᱸᱜ ᱟᱯᱮ ᱚᱱᱛᱮ ᱫᱚ ᱦᱟᱸᱜ ᱡᱷᱟᱨᱱᱟ ᱠᱚ ᱢᱮᱱᱟᱜ ᱟᱠᱟᱟᱜᱼᱟ?
ᱦᱮᱸ ᱡᱷᱟᱨᱱᱟ ᱠᱚ ᱢᱮᱱᱟᱜ ᱟᱠᱟᱫᱟ ᱢᱤᱫᱴᱟᱝ ᱚᱸᱰᱮ ᱜᱮ ᱫᱟᱜ ᱜᱩᱞᱤᱡᱼᱟ ᱢᱟᱱᱮᱼᱼ ᱛᱳ ᱠᱷᱚᱱᱟᱜ ᱚᱠᱟᱼᱼ ᱮ ᱫᱩ ᱠᱤᱞᱳ ᱰᱮᱲ ᱠᱤᱞᱳᱢᱤᱴᱟᱨ ᱞᱮᱠᱟ ᱦᱩᱭᱩᱜᱼᱟ ᱫᱩ ᱰᱮᱲ ᱠᱤᱞᱳᱢᱤᱴᱟᱨ ᱞᱮᱠᱟ᱾ ᱟᱨ ᱚᱸᱰᱮ ᱜᱮ ᱪᱟᱞᱟᱣ ᱠᱟᱛᱮᱜ ᱚᱱᱟ ᱠᱚᱞᱮ ᱟᱹᱜᱩᱭᱟ ᱫᱟᱜ ᱠᱚ ᱥᱮ ᱠᱟᱸᱰᱟ ᱠᱚᱛᱮ ᱜᱩ ᱠᱚ ᱪᱟᱞᱟᱜᱼᱟ ᱜᱚᱜᱚ ᱦᱚᱲ ᱠᱚ ᱵᱤᱨᱤᱛ ᱛᱟᱞᱟᱛᱮ ᱪᱟᱞᱟᱜ ᱦᱩᱭᱩᱜᱼᱟ ᱦᱟᱸᱜ᱾ ᱦᱮᱸ ᱟᱰᱤ ᱥᱚᱢᱚᱥᱥᱟ
ᱟᱪᱪᱷᱟ᱾ ᱟᱫᱚ ᱡᱟᱦᱟᱱᱟᱜ ᱪᱟᱥᱠᱩ ᱡᱮᱢᱚᱱ ᱱᱚᱜᱼᱚᱭ ᱦᱟᱸᱜ ᱯᱮ ᱪᱟᱥ ᱠᱮᱜᱼᱟ ᱦᱩᱲᱩ ᱱᱚᱣᱟ ᱫᱟᱜ ᱟᱫᱚ ᱤᱱᱟᱹ ᱵᱟᱵᱚᱛ ᱛᱮ ᱟᱨ ᱮᱴᱟᱜ ᱪᱟᱥ ᱠᱚ ᱢᱮᱱᱟᱜ ᱟᱠᱟᱫᱟ ᱥᱮ ᱵᱟᱝᱜᱮ
ᱵᱟᱝ ᱵᱟᱝ ᱫᱟᱜ ᱠᱚ ᱵᱟᱹᱱᱩᱜᱼᱟᱛᱚ ᱫᱟᱜ ᱠᱚ ᱵᱟᱹᱱᱩᱜ ᱠᱷᱟᱡ ᱟᱫᱚ ᱚᱱᱠᱟᱱᱟᱜ ᱪᱮᱫ ᱦᱚᱸ ᱵᱟᱝ ᱦᱩᱭᱩᱜᱼᱟ ᱫᱟᱜ ᱵᱟᱝ ᱛᱮ ᱛᱷᱤᱨ ᱢᱟᱱᱮ ᱦᱩᱲᱩ ᱵᱮᱠᱚᱨ ᱟᱫᱚ ᱪᱮᱫ ᱦᱚᱸᱜ ᱵᱟᱝ ᱜᱮ ᱞᱮ ᱨᱚᱦᱚᱭᱟ᱾ ᱟᱪᱪᱮ ᱟᱨ ᱴᱩ ᱟᱛᱳ ᱛᱟᱞᱟ ᱦᱚᱲ ᱛᱚ ᱚᱱᱮ ᱚᱠᱚᱭᱟᱜ ᱯᱩᱠᱷᱨᱤ ᱠᱚ ᱢᱮᱱᱟᱜᱼᱟ ᱯᱩᱠᱷᱨᱤ ᱯᱟᱲ ᱠᱚᱨᱮ ᱡᱟᱦᱟᱱᱟᱜ ᱥᱚᱵᱽᱡᱤ ᱠᱚ ᱠᱚ ᱨᱚᱦᱚᱭ ᱠᱟᱜᱼᱟ
ᱟᱪᱪᱷᱟ
ᱦᱳᱭ ᱚᱱᱟᱛᱮ ᱪᱮᱫᱦᱚᱸ ᱵᱟᱝ ᱦᱩᱭᱩᱜᱼᱟ ᱟᱹᱰᱤ ᱡᱷᱟᱢᱮᱞᱟ ᱮᱴᱟ ᱟ ᱢᱚᱡᱮ ᱱ ᱪᱯᱛ ᱛᱚ ᱤᱭᱟᱹᱼᱼ ᱥᱚᱵᱽᱡᱤ ᱠᱚᱠᱚ ᱨᱚᱦᱚᱭ ᱜᱮᱭᱟ ᱡᱤᱱᱤᱡ ᱪᱚ ᱵᱟᱝ
ᱦᱮᱸ ᱟᱞᱮ ᱚᱱᱛᱮ ᱫᱚ ᱱᱚᱜᱼᱚᱭ ᱦᱟᱸᱜ ᱥᱚᱵᱽᱡᱤ ᱠᱚᱠᱚ ᱨᱚᱦᱚᱭ ᱜᱮᱭᱟ ᱥᱚᱵᱽᱡᱤ ᱚᱱᱮ ᱡᱟ ᱜᱮ ᱢᱮᱱᱟᱜ ᱟᱠᱟᱜ ᱦᱟᱸᱜ ᱱᱚᱛᱮ ᱫᱚ ᱢᱟᱱᱮ ᱥᱟ ᱢᱟᱨᱟᱨᱥᱟᱞ ᱢᱮᱱᱟᱜ ᱟᱠᱟᱜ ᱛᱚ᱾
ᱦᱮᱸ ᱦᱮᱸ
ᱟᱫᱚ ᱱᱚᱣᱟ ᱤᱭᱟᱹ ᱰᱟᱹᱦᱤ ᱠᱚᱫᱚ ᱥᱚᱵᱽᱡᱤ ᱠᱚᱠᱚ ᱨᱚᱦᱚᱭᱟᱠᱚ᱾ ᱱᱟ ᱰᱟᱹᱦᱤ ᱠᱚ ᱜᱷᱩᱴᱩ ᱵᱟᱹᱛ ᱠᱚ
ᱛᱟᱦᱚᱞᱮ ᱚᱱᱟ ᱫᱚ ᱪᱮᱫ ᱥᱚᱨᱠᱟᱨ ᱠᱷᱚᱱᱟᱜ ᱠᱚ ᱮᱢ ᱠᱟᱫᱟ ᱥᱮᱼᱼ
ᱵᱟᱝᱟ ᱥᱚᱨᱠᱟᱨ ᱫᱚ ᱵᱟᱝᱟ ᱱᱚᱣᱟ ᱫᱚᱼᱼ ᱱᱚᱣᱟ ᱫᱚ ᱯᱟᱨᱥᱚᱱᱟᱞ ᱜᱮ ᱢᱟᱱᱮ ᱦᱚᱲ ᱠᱚ ᱡᱩᱛ ᱠᱟᱣᱱᱟ ᱠᱚ
ᱟᱪᱪᱷᱟ ᱟᱪᱪᱷᱟ ᱟᱹᱰᱤ ᱱᱟᱯᱟᱭ ᱚ ᱛᱟᱣ ᱨᱮ ᱚᱱᱠᱟ ᱟᱯᱮ ᱚᱱᱛᱚᱮ ᱚᱱᱠᱟᱱᱟᱜ ᱢᱮᱱᱟᱜᱼᱟ ᱥᱩᱡᱳᱜᱽ ᱥᱩᱵᱤᱫᱷᱟ ᱦᱮ ᱟᱞᱮ ᱫᱚ ᱱᱚ ᱜᱚᱢᱠᱮ ᱚᱱᱠᱟᱱᱟᱜ ᱥᱩᱡᱳᱜᱽ ᱥᱩᱵᱤᱫᱷᱟ ᱵᱟᱹᱱᱩᱜᱼᱟ ᱟᱹᱰᱤ ᱟᱸᱴᱠᱮ ᱟᱱᱟᱴ ᱮᱴᱠᱮᱴᱚᱬᱮ ᱠᱟᱛᱮ ᱜᱮ ᱚᱱᱠᱟ ᱠᱟᱛᱮ ᱜᱮ ᱵᱟᱧᱪᱟᱣ ᱢᱮᱱᱟᱜ ᱞᱮᱭᱟ
ᱟᱫᱚ ᱱᱚᱣᱟ ᱦᱚᱸ ᱥᱩᱵᱤᱫᱟ ᱜᱮᱭᱟ ᱟᱫᱚ ᱡᱩᱫᱤ ᱟᱵᱤᱱᱟᱜ ᱱᱚᱜᱼᱚᱭ ᱥᱤᱞᱚ ᱵᱟᱹᱱᱩᱜ ᱛᱟᱵᱤᱱᱟ ᱦᱟᱸᱜ ᱛᱟᱦᱚᱞᱮ ᱡᱟᱦᱟᱸᱭᱟᱜ ᱥᱤᱞᱚ ᱢᱮᱱᱟᱜ ᱟᱠᱟᱫ ᱩᱱᱤ ᱴᱷᱮᱱ ᱠᱷᱚᱱᱟᱜ ᱫᱟᱜ ᱵᱤᱱ ᱤᱫᱤᱭᱟ ᱟᱫᱚ ᱱᱚᱜ ᱚᱭ ᱢᱤᱫ ᱜᱷᱚᱱᱴᱟ ᱨᱮᱦᱟᱸ ᱢᱤᱫᱥᱚ ᱴᱟᱠᱟ ᱦᱟᱸᱜ
ᱜᱷᱚᱱᱴᱟ ᱨᱮ ᱢᱤᱥᱥᱚ ᱴᱟᱠᱟ ᱟᱹᱰᱤ ᱠᱚᱢ ᱫᱚ ᱜᱚᱢᱠᱮ ᱛᱟᱦᱚᱞᱮ ᱚᱱᱟ ᱫᱚ
ᱟᱫᱚ ᱪᱮᱫ ᱞᱮᱠᱟᱱ ᱤᱭᱟᱹ ᱦᱟᱸᱜ ᱡᱩᱫᱤ ᱯᱟᱣᱟᱨ ᱛᱤᱱᱟᱹᱜ ᱛᱮ ᱢᱮᱱᱟᱜ ᱟᱠᱟᱜ ᱚᱱᱟ ᱤᱭᱟᱹ ᱡᱚᱫᱤ ᱢᱚᱴᱚᱨ ᱯᱟᱣᱟᱨ ᱜᱮᱭᱟ ᱛᱟᱦᱚᱞᱮ ᱫᱚ ᱜᱷᱚᱱᱴᱟᱨᱮ ᱫᱩᱥᱚ ᱴᱟᱠᱟ ᱟᱫᱚ
ᱯᱟᱣᱟᱨ ᱱᱤᱛᱚᱜ ᱦᱚᱸ ᱟᱹᱣᱨᱤ ᱠᱚ ᱧᱟᱢᱟ ᱡᱮ ᱯᱩᱨᱟᱹ ᱯᱷᱩᱞ ᱫᱟᱜ ᱩᱰᱩᱠᱚᱜᱼᱟ ᱢᱟᱱᱮ ᱠᱟᱨᱮᱱᱴ ᱫᱚ ᱱᱤᱡᱮ ᱛᱮᱜᱮᱠᱚ ᱤᱭᱟᱹ ᱠᱚᱨᱟᱣ ᱮᱼᱟ ᱛᱚ ᱢᱟᱱᱮ ᱥᱚᱨᱠᱟᱨ ᱛᱚᱨᱚᱯᱷ ᱠᱷᱨᱮᱱᱟᱜ ᱫᱚ ᱦᱟᱜ ᱦᱤᱡᱩᱜ ᱦᱤᱡᱩᱜᱼᱟ ᱞᱟᱹᱭ ᱦᱚᱪᱚᱭ ᱫᱟᱠᱚ ᱟᱫᱚ ᱟᱹ ᱮᱫᱚ ᱢᱟᱱᱮ ᱞᱳ ᱵᱷᱞᱴᱮᱡᱽ ᱛᱮᱜᱮ ᱤᱭᱟᱹ ᱫᱚ ᱩᱰᱳᱠ ᱛᱟᱲᱚᱜ ᱠᱟᱱᱟ
ᱫᱟᱜ ᱫᱚ
ᱦᱳᱭ
ᱢᱟᱱᱮ ᱩᱱᱟᱹᱜ ᱫᱚ ᱫᱟᱜ ᱵᱟᱝ ᱫᱩᱞᱼᱟ ᱞᱳ ᱵᱷᱳᱞᱴᱮᱡᱽ ᱢᱟᱱᱮ ᱟᱵᱮᱱ ᱫᱚ ᱧᱮᱞ ᱵᱮᱱ ᱦᱚᱭᱛᱳ ᱢᱤᱫᱥᱚ ᱢᱤᱫᱥᱚ ᱯᱟᱨᱥᱮᱱ ᱨᱮᱱᱟᱜ ᱛᱤᱱᱟᱹᱜ ᱳᱭ ᱯᱚᱸᱪᱤᱥ ᱯᱟᱨᱥᱮᱱ ᱜᱟᱱ ᱫᱟᱜ ᱛᱩᱫᱩᱜᱼᱟ ᱢᱟᱱᱮ ᱠᱚᱢ ᱠᱚᱢ ᱜᱮ ᱫᱟᱢ ᱛᱚᱫᱳ ᱟᱥᱮ
ᱯᱚᱪᱤᱥ ᱯᱟᱨᱥᱮᱱᱴ ᱫᱚ ᱢᱟᱱᱮ ᱮᱭ ᱪᱚᱞᱞᱤᱥ ᱯᱟᱨᱥᱮᱱᱴ ᱫᱚ ᱚᱪᱚ ᱠᱚᱜ ᱠᱟᱱᱟ
ᱚ ᱪᱚᱞᱞᱤᱥ ᱯᱟᱨᱥᱮᱱᱴ ᱩᱰᱩᱠᱚᱜ ᱠᱟᱱᱟ ᱞᱳ ᱵᱷᱞᱴᱮᱡᱽ ᱛᱮ
ᱚᱱᱮ ᱱᱚᱣᱟ ᱵᱷᱞᱴᱮᱡᱽ ᱩᱛᱟᱹᱨ ᱫᱚ ᱵᱟᱝ ᱠᱟᱱᱟ ᱡᱮ ᱢᱟᱱᱮ ᱯᱟᱣᱟᱨ ᱴᱟ ᱩᱱᱟᱹᱜ ᱵᱟᱭ ᱦᱚᱲ ᱟᱨᱦᱚᱸ ᱯᱟᱣᱟᱨ ᱫᱚᱨᱠᱟᱨᱚᱜ ᱠᱟᱱᱟ᱾
ᱚ ᱟᱪᱪᱷᱟ ᱟᱪᱪᱷᱟ ᱦᱳᱭ ᱚᱱᱟ ᱞᱵᱮᱱ ᱵᱟᱠᱷᱟᱱ ᱞᱳ ᱵᱷᱞᱴᱮᱡᱽ ᱛᱮᱢᱟ ᱟᱹᱰᱤ ᱠᱚᱢ ᱜᱮ ᱫᱟᱜ ᱛᱩᱫᱩᱜ ᱫᱚ ᱜᱚᱝᱠᱮ
ᱞᱳ ᱵᱷᱞᱴᱮᱡᱽ ᱫᱚ ᱵᱟᱝᱜᱮ ᱢᱟᱱᱮ ᱞᱳ ᱜᱟᱱ ᱢᱟᱱᱮ ᱯᱟᱣᱟᱨ ᱴᱟ ᱟᱨ ᱠᱟᱹᱴᱤᱡ ᱫᱚᱨᱠᱟᱨᱚᱜᱼᱟ ᱟᱨᱠᱤ᱾
ᱟᱪᱪᱷᱟ ᱟᱪᱪᱷᱟ ᱦᱳᱭ ᱦᱳᱭ
ᱚᱱᱟ ᱠᱷᱟᱹᱛᱤᱨ ᱚᱱᱮ ᱦᱟᱸᱟᱜ ᱠᱚᱢ ᱫᱟᱜ ᱠᱟᱹᱴᱤᱡ ᱤᱭᱟᱹ ᱧᱚᱜ ᱠᱟᱱᱟ ᱠᱚᱢᱜᱮ ᱩᱰᱩᱠᱚᱜ ᱠᱟᱱᱟ ᱛᱚ ᱟᱫᱚ
ᱛᱟᱦᱚᱞᱮ ᱩᱱᱠᱩ ᱟᱯᱮ ᱚᱱᱛᱮ ᱢᱟᱱᱮ ᱠᱚᱫᱚ ᱥᱤ ᱠᱚᱫᱚ ᱪᱮᱫ ᱞᱮᱠᱟ ᱡᱮᱢᱚᱱ ᱱᱤᱛᱚᱜ ᱯᱮ ᱞᱟᱹᱭ ᱠᱼᱟ ᱚᱱᱟ ᱨᱚᱦᱚᱭ ᱠᱚᱫᱚ ᱵᱷᱟᱜᱮ ᱯᱮ ᱨᱚᱦᱚᱭ ᱵᱟᱲᱟᱭᱮᱫᱼᱟ ᱚᱱᱠᱟᱱᱟᱜ ᱠᱟᱹᱢᱤ ᱥᱳᱨᱥ ᱠᱚᱫᱚ ᱪᱮᱫ ᱠᱚ ᱚᱱᱠᱟ ᱴᱟᱠᱟ ᱟᱨᱡᱟᱣ ᱨᱮᱱᱟᱜ ᱠᱟᱹᱢᱤ ᱥᱳᱨᱥ ᱠᱚ ᱚᱠᱟᱮ ᱞᱮᱠᱟ ᱪᱮᱫ ᱞᱮᱠᱟ ᱢᱮᱱᱟᱜᱼᱟ ᱚᱱᱛᱮ
ᱴᱟᱠᱟ ᱟᱨᱡᱟᱨ ᱨᱮᱭᱟᱜ ᱫᱚ ᱱᱚᱛᱮ ᱫᱚ ᱦᱟᱜ ᱟᱞᱮ ᱤᱭᱟᱹ ᱱᱚᱜᱼᱚᱭ ᱡᱮᱢᱚᱱ ᱡᱟᱦᱟᱸᱭ ᱠᱚ ᱢᱟᱫ ᱠᱚᱠᱚ ᱨᱚᱦᱚᱭ ᱟᱠᱟᱫ ᱩᱱᱠᱩ ᱵᱚᱪᱷᱚᱨ ᱨᱮᱠᱚ ᱢᱟᱱᱮ ᱵᱚᱪᱷᱚᱨ ᱫᱩ ᱵᱚᱪᱷᱚᱨ ᱨᱮᱠᱚ ᱟᱹᱠᱷᱨᱤᱧᱟ ᱟᱨᱠᱤ ᱛᱚ ᱢᱟᱫ ᱛᱮᱦᱚᱸ ᱮᱭ ᱡᱟᱦᱟᱸᱭᱟᱜ ᱢᱟᱫ ᱰᱷᱮᱨ ᱜᱮᱛᱟᱭᱟ ᱩᱱᱤ ᱢᱚᱴᱟ ᱢᱩᱴᱤ ᱱᱚᱜᱭ ᱵᱚᱪᱷᱚᱨ ᱫᱩ ᱵᱚᱪᱷᱚᱨ ᱨᱮ ᱮ ᱢᱤᱫ ᱞᱟᱠᱷ ᱴᱟᱠᱟ ᱜᱟᱱ ᱫᱷᱟᱹᱨᱤᱡ ᱫᱚ ᱦᱟᱸᱜ ᱟᱠᱷᱨᱤᱧᱟ᱾
ᱪᱮᱠᱟᱞᱮᱠᱟ ᱪᱮᱫᱟᱜ ᱵᱟᱝᱢᱟ ᱜᱚᱝᱠᱮ ᱚᱱᱟ ᱫᱚ ᱟᱞᱮ ᱦᱚᱸ ᱟᱞᱮᱭᱟᱜ ᱦᱚᱸ ᱢᱮᱱᱟᱜᱼᱟ ᱟᱭᱟᱜ ᱫᱚ ᱟᱫᱚ ᱟᱹᱰᱤ ᱚᱱ ᱜᱮ ᱢᱮᱱᱟᱜᱼᱟᱫᱚ ᱯᱟᱲ ᱢᱟᱱᱮ ᱯᱧ ᱧᱮᱞ ᱟᱠᱟᱫᱟ ᱪᱟᱜ ᱥᱮ ᱢᱟᱨᱟᱝ ᱢᱟᱨᱟᱝ ᱴᱨᱟᱠ ᱛᱮ ᱟᱞᱮᱞᱮ ᱥᱤᱝ ᱜᱮᱭᱟ᱾ ᱮᱴᱟᱜ ᱢᱤᱫᱴᱟᱝ ᱢᱟᱫ ᱨᱮᱱᱟᱜ ᱫᱟᱢ ᱢᱤᱫᱥᱚ ᱤᱭᱟᱹ ᱵᱟᱨᱥᱚ ᱫᱚᱥ ᱦᱮᱸ ᱢᱟᱫ ᱦᱤᱥᱟᱹᱵ ᱛᱮ ᱟᱨᱠᱤ ᱪᱮᱫ ᱞᱮᱠᱟᱱᱟᱜ ᱢᱟᱜ ᱛᱟᱵᱮ ᱱᱚᱝᱠᱟ ᱠᱟᱛᱮᱜ ᱠᱚ ᱟᱠᱷᱨᱤᱧᱟ ᱦᱳ ᱚᱱᱠᱟᱱᱟᱜ ᱠᱚᱞᱮᱱᱮᱡ ᱠᱤᱨᱤᱧ ᱠᱮᱫᱼᱟ ᱦᱳᱭ ᱟᱭᱢᱟᱛᱚ ᱢᱮᱱᱟᱜ ᱛᱟᱞᱮᱭᱟ ᱮᱱᱛᱮ ᱱᱚᱜ ᱱᱚᱝᱠᱟ ᱮᱴᱠᱮᱴᱚᱬᱮ ᱢᱟ ᱢᱮᱱᱟᱜ ᱠᱟᱫᱟ ᱟᱞᱮ ᱱᱚᱛ ᱫᱚ ᱟᱹᱰᱤ ᱡᱳᱨ ᱜᱮ ᱟᱨ ᱚᱱᱠᱟ ᱠᱟᱛᱮᱜ ᱜᱮ ᱡᱤᱭᱚᱱ ᱞᱮ ᱠᱷᱟᱸᱰᱟᱣ ᱡᱚᱝ ᱠᱟᱱᱟ
ᱟᱫᱚ ᱪᱮᱫ ᱞᱮᱠᱟ ᱚᱱᱛᱮ ᱨᱮ ᱢᱟᱫ ᱪᱟᱥ ᱠᱚ ᱵᱮᱥ ᱜᱮ
ᱦᱮᱸ ᱢᱟᱫ ᱪᱟᱥ ᱞᱟᱹᱭ ᱞᱮᱠᱟ ᱫᱚ ᱟ ᱮᱢᱱᱤ ᱜᱮᱛᱚ ᱟᱹᱛᱷᱲᱤᱢ ᱨᱚᱦᱚᱭ ᱠᱟᱜᱼᱟ ᱵᱚᱨᱥᱟ ᱫᱤᱱ ᱦᱮᱸ ᱞᱮᱠᱷᱟᱱ ᱜᱮ ᱟᱫᱚ ᱛᱟᱦᱮᱸ ᱠᱚᱜ-ᱟ ᱛᱚ ᱚᱱᱟ ᱠᱚ ᱟᱯᱷᱚᱭ ᱠᱟᱜ-ᱟ ᱞᱮ ᱦᱮᱸ ᱟᱹᱰᱤ ᱡᱳᱨ ᱚᱱᱟ ᱨᱚᱦᱚᱭ ᱠᱟᱛᱮ ᱚᱱᱟ ᱦᱩᱭᱩᱜ ᱜᱮᱭᱟ ᱦᱮᱸᱥᱮ ᱢᱟᱨᱟᱝ ᱢᱟᱨᱟᱝ ᱢᱟᱫ ᱛᱚ ᱛᱮᱜᱮ ᱱᱤᱛᱚᱜ ᱫᱚ ᱟᱵᱟ ᱫᱚ ᱠᱟᱹᱢᱤ ᱠᱟᱹᱥᱱᱤ ᱫᱚ ᱦᱩᱭᱩᱜ ᱠᱟᱱᱟ᱾ ᱟᱨ ᱚᱱᱠᱟᱱᱟᱜ ᱠᱟᱹᱢᱤ ᱠᱟᱹᱥᱱᱤ ᱫᱚ ᱥᱩᱨ ᱥᱩᱯᱩᱨ ᱨᱮ ᱦᱮᱱᱟᱜ-ᱟ ᱯᱷᱮᱠᱴᱨᱤ ᱢᱮᱱᱟᱜ-ᱟ ᱛᱚ ᱥᱩᱨ ᱨᱮ᱾ ᱟᱨ ᱚᱱᱟ ᱯᱷᱮᱠᱴᱨᱤ ᱠᱚᱨᱮ ᱠᱚ ᱠᱟᱹᱢᱤ ᱡᱚᱝ ᱠᱟᱱᱟ ᱥᱤᱢᱮᱱᱴ ᱯᱷᱮᱠᱴᱨᱤ ᱠᱚ ᱦᱳᱭ ᱟᱹᱰᱤ ᱚᱸᱰᱮ ᱠᱷᱚᱱᱟᱜ ᱜᱮ ᱦᱟᱸᱜ ᱡᱤᱭᱚᱱ ᱟᱠ ᱡᱤᱵᱚᱱ ᱫᱚ ᱠᱷᱟᱰᱟᱣ ᱫᱟᱲᱮᱭᱟᱜ-ᱟ᱾ ᱟᱨ ᱚᱱᱟ ᱫᱟᱜ ᱠᱚᱨᱮᱱᱟᱜ ᱥᱚᱢᱚᱥᱥᱟ ᱫᱚ ᱟᱹᱰᱤ ᱡᱳᱨ ᱢᱮᱱᱟᱜ ᱟᱞᱮ ᱚᱱᱛᱮ ᱚᱱᱟᱜᱮ ᱟᱨᱠᱤ᱾
ᱟᱪᱪᱷᱟ ᱟᱨ ᱱᱚᱛᱮ ᱦᱚᱸ ᱟᱞᱮ ᱱᱚᱛ ᱫᱚ ᱱᱚ-ᱜᱚᱭ ᱚᱲᱟᱜ ᱠᱚᱠᱚ ᱵᱮᱱᱟᱣ ᱮᱫᱟ ᱛᱚ ᱱᱤᱛᱚᱜ ᱦᱟᱸᱜ ᱥᱚᱨ ᱥᱚᱨᱠᱟᱨ ᱮᱢᱟᱣᱟ ᱠᱚ ᱠᱟᱱᱟ ᱚᱱᱟ ᱚᱲᱟᱜ ᱠᱟᱹᱢᱤ ᱠᱚᱨᱮ ᱠᱚ ᱠᱟᱹᱢᱤ ᱵᱟᱲᱟᱭᱮᱫᱟ ᱟᱨ ᱱᱚᱜ-ᱚᱭ ᱡᱮ ᱦᱟᱸᱜ ᱤᱭᱟᱹ ᱪᱟᱥ ᱠᱟᱹᱢᱤ ᱮᱛᱚᱦᱚᱵ ᱮᱱᱟ᱾
ᱦᱩᱸ
ᱛᱚ ᱟᱫᱚ ᱦᱟᱱᱛᱮ ᱢᱟᱱᱮ ᱵᱤᱞᱟᱹᱛ ᱫᱤᱥᱚᱢ ᱠᱷᱚᱱᱟᱜ ᱦᱟᱸᱜ ᱜᱟᱹᱰᱤ ᱦᱤᱡᱩᱜ-ᱟ ᱛᱚ ᱚᱱᱟ ᱜᱟᱹᱰᱤ ᱠᱚᱛᱮᱜᱮ ᱥᱮᱱ ᱵᱟᱲᱟᱜ-ᱟ ᱠᱟᱹᱢᱤ
ᱚ
ᱚᱱᱛᱮᱢᱟ ᱢᱟᱱᱮ ᱵᱟᱨᱚ ᱢᱟᱥ ᱪᱟᱥ ᱛᱚ ᱢᱟᱱᱮ ᱪᱟᱥ ᱥᱤᱡᱤᱱ ᱠᱷᱟᱱᱜᱮ ᱫᱚ ᱜᱟᱹᱰᱤ ᱦᱤᱡᱩᱜ-ᱟ ᱦᱟᱸᱜ ᱟᱹᱛᱩ ᱥᱮᱱ
ᱚ ᱟᱪᱪᱷᱟ᱾ ᱚᱱᱟ ᱫᱚ ᱟᱱᱮ ᱪᱮᱫ ᱤᱭᱟᱹ ᱢᱩᱱᱤᱥ ᱠᱚ ᱤᱫᱤ ᱠᱚᱣᱟ ᱠᱚ ᱜᱟᱹᱲᱤ ᱢᱟᱱᱮ ᱚᱱᱟ ᱨᱚᱦᱚᱭ ᱞᱟᱹᱜᱤᱫ ᱥᱮ ᱪᱮᱫ ᱦᱩᱲᱩ ᱨᱚᱦᱚᱭ ᱞᱟᱹᱜᱤᱫ
ᱦᱳᱭ ᱦᱩᱲᱩ ᱦᱩᱲᱩ ᱨᱚᱦᱚᱭ ᱞᱟᱹᱜᱤᱫ ᱢᱮ ᱠᱟᱹᱢᱤ ᱦᱚᱲ ᱠᱚᱠᱚ ᱥᱮᱱᱚᱜ-ᱟᱠᱚ
ᱟᱪᱪᱷᱟ ᱟᱪᱪᱷᱟ ᱟᱪᱪᱷᱟ ᱟᱨ ᱛᱤᱱᱟᱹᱜ ᱥᱟᱺᱜᱤᱧ ᱜᱚᱝᱠᱮ ᱠᱚ ᱪᱟᱞᱟᱜᱼᱟ ᱢᱟᱱᱮ ᱵᱤᱞᱟᱹᱛ ᱫᱤᱥᱚᱢ ᱢᱟᱱᱮ ᱟᱯᱮ ᱠᱷᱱᱟᱜ ᱵᱤᱞᱟᱹᱛ ᱫᱤᱥᱚᱢ ᱫᱚ ᱛᱤᱱᱟᱹᱜ ᱥᱟᱺᱜᱤᱧᱟ
ᱟᱞᱮ ᱱᱚᱛᱮ ᱠᱷᱚᱱᱟᱜ ᱵᱤᱞᱟᱹᱛ ᱫᱤᱥᱚᱢ ᱵᱚᱞᱛᱮ ᱮᱭ ᱥᱟᱴ ᱠᱤᱞᱳᱢᱤᱴᱟᱨ ᱠᱷᱚᱱᱟᱜ ᱡᱟᱹᱥᱛᱤ ᱢᱟᱱᱮ ᱥᱳᱛᱛᱳᱨ ᱟᱥᱤ ᱠᱤᱞᱳᱢᱤᱴᱟᱨ ᱦᱩᱭᱩᱜᱼᱟ
ᱚ ᱟᱪᱪᱷᱟ ᱟᱪᱪᱷᱟ ᱦᱮᱸᱵᱟᱝ
ᱢᱟᱱᱮ ᱥᱩᱨ ᱨᱮᱦᱚᱸ ᱢᱮᱱᱟᱜ ᱜᱮᱭᱟ ᱟᱫᱚ ᱥᱩᱨ ᱨᱮᱫᱚ ᱩᱱᱟᱹᱜ ᱯᱩᱭᱥᱟ ᱵᱟᱹᱱᱩᱜ ᱟᱠᱟᱫᱟ ᱛᱚ ᱟᱫᱚ ᱛᱤᱱᱟᱹᱜ ᱥᱟᱺᱜᱤᱧ ᱠᱚ ᱪᱟᱞᱟᱜᱼᱟ ᱤᱱᱟᱹᱜ ᱜᱮ ᱯᱩᱭᱥᱟᱹ ᱢᱮᱱᱟᱜᱼᱟ ᱟᱫᱚ ᱱᱚᱣᱟ ᱥᱩᱨ ᱠᱚᱨᱮ ᱫᱚ ᱵᱟᱝᱠᱚ ᱠᱟᱹᱢᱤ ᱜᱮᱭᱟ ᱠᱚ ᱟᱫᱚ ᱥᱟᱺᱜᱤᱧ ᱨᱮ ᱡᱮᱦᱮᱛᱩ ᱯᱚᱭᱥᱟ ᱡᱟᱹᱟᱥᱛᱤ ᱜᱮᱭᱟᱵ
ᱵᱟᱝ ᱠᱟᱛᱷᱟ ᱫᱚ ᱦᱩᱭᱩᱜ ᱠᱟᱱᱟ ᱡᱟᱸᱦᱟ ᱠᱷᱚᱱᱟᱜ ᱜᱮ ᱛᱚ ᱴᱟᱠᱟ ᱛᱚ ᱟᱨᱡᱟᱣ ᱦᱩᱭᱩᱜᱼᱟ ᱦᱮᱸ ᱵᱟᱝ ᱡᱟᱸᱦᱟ ᱛᱤᱱᱟᱹᱜ ᱥᱟᱜᱤᱧ